ᱦᱮᱞᱳ ᱦᱮᱞᱳ ᱜᱚᱢᱠᱮ ᱡ ᱦᱮᱸ ᱜᱚᱝᱠᱮ ᱟᱸᱡᱚᱢᱚᱜ ᱠᱟᱱᱟ ᱡᱚᱦᱟᱨ ᱜᱮ ᱜᱚᱝᱠᱮ ᱾
ᱦᱚᱸᱮ ᱯᱩᱭᱞᱩ ᱨᱮ ᱡᱚᱦᱟᱨ ᱜᱮ ᱟᱨ ᱥᱟᱹᱜᱩᱱ ᱥᱮᱛᱟᱜ ᱾
ᱦᱮᱸ ᱜᱚᱝᱠᱮ ᱥᱟᱹᱜᱩᱱ ᱥᱮᱛᱟᱜ ᱾
ᱛᱚ ᱜᱚᱝᱠᱮ ᱪᱮᱫ ᱵᱤᱱ ᱪᱤᱠᱟᱹᱭᱮᱫᱟ ᱱᱤᱛ ᱫᱚ?
ᱦᱳᱭ ᱜᱚᱝᱠᱮ ᱱᱚᱼᱚᱭ ᱚᱲᱟᱜ ᱵᱟᱲᱟ ᱠᱚᱨᱮ ᱾
ᱚᱲᱟᱜ ᱠᱚᱨᱮ ᱜᱮ
ᱚᱲᱟᱜ ᱠᱚᱨᱮ ᱜᱮ ᱟᱵᱮᱱ ᱫᱚ ᱜᱚᱝᱠᱮ?
ᱟᱹᱞᱤᱧ ᱦᱚᱸ ᱚᱲᱟᱜ ᱠᱚᱨᱮ ᱾
ᱜᱚᱝᱠᱮ ᱵᱮᱥ ᱵᱟᱲᱟ ᱜᱮᱛᱚ?
ᱦᱮᱸ ᱵᱮᱥ ᱵᱟᱲᱟ ᱜᱮ ᱾ ᱟᱨ ᱟᱵᱤᱱ ᱫᱚ?
ᱦᱮᱸ ᱜᱚᱝᱠᱮ ᱵᱮᱥ ᱵᱟᱲᱟ ᱜᱮ ᱾
ᱦᱮᱸ ᱾
ᱛᱟᱦᱚᱞᱮ ᱜᱚᱝᱠᱮ ᱫᱟᱜ ᱡᱟᱹᱲᱤ ᱠᱚᱫᱚ ᱪᱮᱫ ᱞᱮᱠᱟ?
ᱜᱚᱝᱠᱮ ᱫᱟᱜ ᱡᱟᱹᱲᱤ ᱠᱚᱫᱚ ᱱᱚᱛᱮ ᱫᱚ ᱨᱤᱢᱤᱞ ᱥᱤᱢᱤᱞ ᱟᱠᱟᱫᱟᱭ ᱫᱟᱜ ᱦᱤᱡᱩᱜ ᱜᱮ ᱪᱚᱭ ᱦᱟᱸᱜ ᱥᱟᱡᱟᱣ ᱟᱠᱟᱫᱟᱭ ᱨᱤᱢᱤᱞ ᱫᱚ ᱾ ᱟᱫᱚ ᱚᱱᱟ ᱜᱮ ᱪᱤᱠᱟᱹᱭ ᱫᱟ ᱦᱟᱸᱜ
ᱛᱟᱦᱚᱞᱮ ᱜᱚᱝᱠᱮ ᱨᱚᱭ ᱫᱚ ᱛᱤᱱᱟᱹᱜ ᱫᱷᱟᱹᱵᱤᱡ?
ᱨᱚᱦᱚᱭ ᱠᱚᱫᱚ ᱜᱚᱝᱠᱮ ᱟᱹᱣᱨᱤᱭᱼᱟ ᱫᱟᱜ ᱜᱮ ᱵᱟᱹᱱᱩᱜᱼᱟ ᱱᱚᱛᱮ ᱫᱚ ᱛᱚᱞᱟ ᱠᱚ ᱛᱚᱞ ᱛᱚᱞᱟ ᱠᱚᱢᱟ ᱦᱟᱨᱟ ᱦᱮᱡ ᱟᱠᱟᱱ ᱛᱟᱞᱮᱭᱟ ᱾
ᱟᱪᱪᱷᱟ ᱟᱪᱪᱷᱟ ᱛᱟᱞᱦᱮ ᱫᱟᱜ ᱡᱟᱹᱲᱤ ᱜᱮᱯᱮ ᱛᱟᱺᱜᱤ ᱠᱟᱜᱼᱟ ᱵᱟᱝ?
ᱦᱮᱸ ᱫᱟᱜ ᱡᱟᱹᱲᱤ ᱜᱮ ᱥᱮᱨᱢᱟ ᱡᱩᱫᱤ ᱵᱷᱟᱜᱤ ᱧᱚᱜ ᱠᱮᱴᱮᱡ ᱧᱚᱜ ᱡᱩᱫᱤ ᱫᱟᱜ ᱡᱟᱹᱲᱤᱭᱟ ᱢᱟᱱᱮ ᱵᱟᱹᱫᱽ ᱨᱮ ᱫᱟᱜ ᱛᱤᱸᱜᱩᱱ ᱞᱮᱠᱟ ᱟᱨᱠᱤ ᱾
ᱦᱳᱭ ᱦᱳᱭ ᱦᱳᱭ ᱾
ᱛᱟᱦᱚᱞᱮ ᱠᱷᱟᱱ ᱜᱮ ᱥᱤ ᱟᱨ ᱨᱚᱦᱚᱭ ᱟᱨᱟᱢᱵᱷᱚᱜᱼᱟ ᱛᱚ ᱾
ᱚ ᱟᱞᱮ ᱜᱚᱝᱠᱮ ᱱᱚᱝᱠᱟ ᱜᱮ ᱾
ᱟᱯᱮ ᱥᱮᱫ ᱫᱚ ᱫᱟᱜ ᱪᱮᱞᱮᱠᱟ?
ᱟᱞᱮ ᱦᱚᱸ ᱫᱟᱜ ᱡᱟᱹᱲᱤ ᱜᱮᱞᱮ ᱛᱟᱸᱜᱤ ᱟᱠᱟᱜ ᱦᱟᱜ
ᱦᱚᱞᱟ ᱫᱚ ᱫᱟᱜ ᱵᱟᱲᱟ ᱠᱮ ᱜᱮᱭᱟᱭ ᱛᱟᱯᱚᱨᱮ ᱦᱟᱸᱜ ᱥᱤ ᱠᱚ ᱵᱟᱭ ᱦᱩᱭ ᱟᱠᱟᱱᱟ ᱵᱷᱟᱹᱜᱤ ᱴᱷᱤᱠ ᱦᱟᱸᱜ ᱾ ᱟᱫᱚ ᱵᱮᱥ ᱧᱚᱜ ᱵᱟᱭ ᱫᱟᱜᱼᱟᱜ ᱞᱮᱱ ᱠᱷᱟᱱ ᱦᱟᱸᱜ ᱪᱤᱠᱟᱹᱢ ᱥᱮᱭᱟ ᱨᱚᱦᱚᱲ ᱨᱚᱦᱚᱲ ᱜᱷᱩᱴᱩ ᱨᱮ ᱫᱚ ᱦᱟᱸᱜ
ᱦᱮᱸ᱾
ᱛᱚᱞᱟ ᱠᱚᱢᱟ ᱛᱚ ᱛᱚᱞᱟ ᱠᱚᱢᱟ ᱦᱟᱨᱟ ᱥᱟᱹᱛ ᱠᱟᱱᱟ ᱦᱟᱸᱜ
ᱦᱩᱸ ᱛᱚᱞᱟ ᱠᱚᱫᱚ ᱟᱞᱮ ᱢᱤᱫᱛᱮ ᱦᱟᱨᱟ ᱟᱠᱟᱱᱟ ᱾ ᱟᱫᱚ ᱜᱚᱝᱠᱮ ᱪᱮᱫ ᱛᱚᱞᱟ ᱠᱚᱫᱚ ᱯᱮ ᱜᱤᱲᱤ ᱠᱟᱫᱟ?
ᱞᱚᱞᱟᱴ ᱠᱚ ᱥᱚᱨᱱᱚ ᱠᱚ ᱜᱚᱝᱠᱮ ᱾
ᱚ ᱚᱱᱮ ᱱᱟᱣᱟ ᱦᱩᱲᱩ ᱩᱰᱩᱠ ᱟᱠᱟᱱᱟ ᱫᱚ ᱦᱟᱸᱜ ᱱᱮᱛᱟᱨ ᱢᱟ ᱦᱟᱸᱜ ᱧᱩᱛᱩᱢ ᱦᱟᱸᱜ ᱦᱚᱭ ᱜᱚᱢᱠᱮ ᱚᱱᱟ ᱠᱚᱦᱟᱜ
ᱩᱸ ᱢᱟᱱᱮ ᱚᱱᱟ ᱫᱚ ᱱᱤᱭᱟᱹ ᱫᱷᱟᱣ ᱜᱮ ᱯᱚᱛᱷᱚᱢ ᱯᱮ ᱞᱟᱜᱟᱣ ᱠᱮᱫᱟ ᱥᱮ ᱞᱟᱦᱟ ᱥᱮᱨᱢᱟ ᱯᱮ ᱞᱟᱜᱟᱣ ᱞᱮᱜᱟ
ᱦᱳᱭ ᱜᱚᱝᱠᱮ ᱱᱤᱭᱟᱹ ᱫᱷᱟ ᱯᱚᱛᱷᱚᱢ ᱫᱚ ᱦᱟᱸᱜ ᱵᱟᱡᱟᱨ ᱨᱮᱠᱚ ᱞᱟᱹᱭ ᱵᱟᱲᱟᱭᱮᱫ ᱛᱟᱦᱮᱸᱼᱟ ᱛᱚ ᱟᱫᱚ ᱚᱱᱟ ᱟᱜᱩ ᱦᱚᱹᱭ ᱟᱠᱟᱱᱟ ᱪᱮᱫᱠᱟ ᱦᱩᱭᱩᱜᱼᱟ ᱵᱟᱭ ᱦᱩᱭᱩᱜᱼᱟ ᱚᱱᱟ ᱠᱳᱱᱳ ᱤᱭᱟᱹ ᱵᱟᱹᱱᱩᱜᱼᱟ ᱦᱟᱸᱜ
ᱦᱮᱸ ᱦᱮᱸ ᱦᱮᱸ ᱟᱪᱪᱷᱟ
ᱦᱳᱭ ᱜᱚᱝᱠᱮ
ᱮᱛᱳ ᱜᱚᱝᱠᱮ ᱚᱱᱛᱮ ᱫᱚ ᱥᱮᱞᱳ ᱠᱚᱫᱚ ᱵᱟᱱ ᱵᱟᱹᱱᱩᱜᱼᱟ
ᱵᱟᱝ ᱜᱚᱝᱠᱮ ᱱᱚᱛᱮ ᱫᱚ ᱢᱤᱫ ᱡᱟᱠᱷᱟ ᱜᱮ ᱪᱟᱥ ᱦᱩᱭᱩᱜ ᱟᱥᱮ ᱟᱫᱚ ᱥᱮᱞᱚ ᱠᱚᱫᱚ ᱵᱟᱹᱱᱩᱜᱼᱟ ᱦᱟᱸᱜ
ᱥᱮᱨᱢᱟ ᱨᱮ
ᱥᱮᱨᱢᱟ ᱥᱮᱨᱢᱟ ᱡᱟᱹᱲᱤ ᱛᱮᱜᱮ ᱦᱳᱭ ᱫᱟᱜ ᱫᱟᱜ ᱠᱮᱜ ᱠᱷᱟᱱᱮ ᱮᱱᱠᱷᱟᱱ ᱪᱟᱥ ᱦᱩᱭᱮᱱᱟ ᱟᱨ ᱵᱟᱠᱷᱟᱡ ᱫᱚ ᱦᱟᱸᱜ ᱪᱟᱥ ᱵᱟᱭ ᱪᱮᱫ ᱵᱟᱭ ᱦᱩᱭᱩᱜᱼᱟ
ᱦᱩᱸ ᱟᱨ ᱡᱟᱦᱟᱸ ᱜᱚᱢᱠᱮ ᱟᱹᱰᱤ ᱡᱟᱭᱜᱟ ᱠᱚᱨᱮ ᱞᱤᱧ ᱧᱮᱞ ᱵᱟᱲᱟ ᱟᱠᱟᱱᱟ ᱠᱮᱱᱮᱞ ᱠᱚ ᱢᱮᱱᱟᱜᱼᱟ ᱠᱮᱱᱮᱞ ᱠᱮᱱᱮᱠ ᱫᱟᱜ ᱯᱮ ᱧᱟᱢ ᱜᱮᱭᱟ ᱥᱮ ᱵᱟᱝ
ᱜᱮᱞ ᱜᱚᱝᱠᱮ ᱫᱚ ᱢᱮᱱᱟᱜ ᱫᱚ ᱢᱮᱱᱟᱜᱼᱟ ᱟᱫᱚ ᱵᱟᱠᱷᱟᱡ ᱦᱟᱸᱜ ᱦᱟᱱᱛᱮ ᱦᱟᱸᱜ ᱟᱫᱚ ᱪᱮᱛᱟᱱ ᱥᱮᱫ ᱵᱟᱭ ᱫᱟᱜ ᱞᱮᱠᱷᱟᱱ ᱱᱚᱛᱮ ᱫᱟᱜ ᱪᱤᱠᱟᱹᱛᱮᱭ ᱴᱷᱮᱞᱟᱣᱟᱭ
ᱟᱪᱪᱷᱟ ᱜᱚᱝᱠᱮ ᱠᱮᱱᱮᱞ ᱫᱟᱜ ᱫᱚ ᱵᱚᱪᱷᱚᱨ ᱨᱮ ᱛᱤᱱ ᱫᱷᱟᱣ ᱠᱚ ᱮᱢᱟ, ᱟᱲᱟᱜᱽ ᱜᱮᱭᱟ, ᱟᱲᱟᱜᱽ ᱜᱮᱭᱟ, ᱟᱲᱟᱜᱽ ᱜᱮᱭᱟ ᱜᱚᱝᱠᱮ
ᱜᱚᱝᱠᱮ ᱱᱚᱣᱟ ᱦᱚᱸ ᱚᱝᱠᱟᱜ ᱜᱮ ᱫᱟᱜ ᱠᱮᱫ ᱠᱷᱟᱱᱮ ᱠᱮᱱᱮᱞ ᱫᱟᱜ ᱞᱮ ᱧᱟᱢ ᱠᱮᱫᱼᱟ ᱟᱨ ᱵᱟᱝᱠᱷᱟᱱ ᱫᱚ ᱦᱟᱸᱜ ᱵᱟᱝ
ᱚ ᱛᱟᱦᱞᱮ ᱜᱚᱝᱠᱮ ᱟᱞᱮ ᱥᱮᱫ ᱞᱮᱠᱟ ᱜᱮ ᱟᱞᱮ ᱥᱮᱡ ᱦᱚᱸ ᱚᱱᱠᱟ ᱜᱮ ᱡᱚᱠᱷᱚᱱ ᱜᱮ ᱫᱟᱜᱟᱭ ᱩᱱᱤᱜᱮ ᱠᱮᱱᱮᱞ ᱫᱟᱜ ᱟᱨ ᱵᱟᱠᱷᱟᱱ ᱫᱚ ᱨᱚᱦᱚᱲ ᱜᱮ ᱛᱟᱦᱮᱱᱟ
ᱦᱚᱭ ᱜᱚᱢᱠᱮ
ᱚ ᱜᱚᱴᱟᱜ ᱜᱮ ᱛᱟᱞᱦᱮ ᱟᱹᱵᱤᱱ ᱫᱚ ᱚᱠᱟ ᱤᱭ ᱨᱮᱱ ᱠᱟᱱᱟᱵᱤᱱ ᱚᱠᱟ ᱰᱤᱥᱴᱤᱠ ᱨᱮᱱ
ᱟᱹᱞᱤᱧ ᱫᱚ ᱜᱚᱢᱠᱮ ᱡᱷᱟᱲᱜᱨᱟᱢ
ᱟᱪᱷᱟ ᱟᱪᱪᱷᱟ ᱜᱚᱢᱠᱮ ᱡᱷᱟᱲᱜᱨᱟᱢ ᱡᱷᱟᱲᱜᱨᱟᱢ ᱡᱟᱭᱜᱟ ᱫᱚ ᱚᱝᱠᱟᱱ ᱧᱮᱞ ᱧᱮᱞ ᱡᱚᱝ ᱡᱟᱭᱜᱟ ᱪᱮᱫ ᱪᱮᱫ ᱢᱮᱱᱟᱜᱼᱟ ᱚᱱᱟ ᱡᱷᱟᱲᱜᱨᱟᱢ
ᱜᱚᱢᱠᱮ ᱢᱮᱱᱟᱜᱼᱟ, ᱨᱟᱡᱽ ᱚᱲᱟᱜ ᱠᱚ ᱢᱮᱱᱟᱜᱼᱟ ᱟᱨ ᱯᱟᱨᱠ ᱠᱚ ᱢᱮᱱᱟᱜᱼᱟ
ᱨᱟᱪᱴᱡᱽ ᱚᱲᱟᱜ ᱫᱚ ᱚᱠᱟ ᱫᱷᱟᱨᱮ ᱱᱚᱣᱟ ᱡᱷᱟᱲᱜᱨᱟᱢ ᱨᱮᱜᱮ
ᱦᱳᱭ ᱜᱚᱢᱠᱮ, ᱦᱳᱭ ᱜᱚᱝᱠᱮ ᱡᱷᱟᱲᱜᱨᱟᱢ ᱨᱮᱜᱮ
ᱟᱫᱚ ᱨᱟᱡᱽ, ᱨᱟᱡᱽ ᱚᱲᱟᱜ ᱨᱮᱫᱚ ᱚᱝᱠᱟᱱ ᱧᱮᱞ ᱡᱚᱝ ᱪᱮᱫ ᱪᱮᱫ ᱢᱮᱱᱟᱜᱼᱟ
ᱜᱚᱢᱠᱮ ᱚᱱᱟ ᱠᱚᱜᱮ ᱢᱮᱱᱟᱜ ᱨᱟᱡᱽ ᱚᱲᱟᱜ ᱠᱚᱫᱚ ᱢᱮᱱᱟᱜᱼᱟ ᱜᱚᱢᱠᱮ ᱟᱫᱚ ᱵᱟᱹᱞᱤᱧ ᱪᱟᱞᱟᱣ ᱠᱟᱱᱟ ᱦᱟᱸᱜ ᱧᱮᱞ ᱫᱚ ᱦᱟᱸᱜ
ᱟᱪᱪᱷᱟ ᱟᱪᱪᱷᱟ
ᱦᱚᱭ
ᱟᱨ ᱡᱟᱦᱟᱸ ᱵᱤᱱ ᱞᱟᱹᱭᱫᱟ ᱯᱟᱨᱠ
ᱯᱟᱨᱠ ᱵᱚᱞᱛᱮ ᱩᱸᱻ ᱰᱤᱭᱟᱨ ᱯᱟᱨᱠ ᱢᱮᱱᱟᱜ ᱫᱚ ᱟᱸᱡᱚᱢ ᱵᱟᱲᱟ ᱠᱟᱜ ᱜᱮᱵᱤᱱ ᱯᱟᱞᱮᱫ ᱥᱮ ᱵᱟᱝ ᱦᱟᱸᱜ
ᱦᱮᱸ ᱟᱡᱚᱢ ᱵᱟᱲᱟ ᱞᱤᱧ
ᱚᱱᱟ ᱵᱟᱲᱟᱭᱟ ᱟᱨ ᱦᱟᱸᱜ ᱴᱷᱤᱠ ᱦᱟᱸᱜ ᱥᱚᱴᱷᱤᱠ ᱦᱟᱸᱜ ᱟᱫᱚ ᱵᱟᱞᱤᱧ ᱵᱟᱲᱟᱭᱟ
ᱟᱫᱚ ᱜᱚᱢᱠᱮ ᱚᱸᱰᱮ ᱧᱮᱞ ᱡᱚᱝ ᱞᱮᱠᱟ
ᱦᱚᱱᱮ ᱧᱮᱞ ᱡᱚᱱ ᱞᱮᱠᱟ ᱢᱮᱱᱟᱜ ᱠᱚᱣᱟ ᱦᱚᱨᱤᱱ ᱠᱚ ᱥᱟᱫᱚᱢ ᱠᱚ ᱦᱟᱹᱛᱤ ᱠᱚ ᱢᱚᱭᱩᱨ ᱠᱚ ᱟᱹᱰᱤ ᱡᱮ ᱡᱤᱵᱽᱼᱡᱤᱭᱟᱹᱞᱤ ᱡᱚᱱᱛᱩ ᱠᱚ ᱢᱮᱱᱟᱜ ᱠᱚᱣᱟ ᱦᱟᱸᱜ
ᱱᱚᱣᱟ ᱱᱩᱠᱩ ᱡᱟᱦᱟᱸ ᱵᱤᱱ ᱞᱟᱹᱭᱟ ᱫᱟ ᱥᱟᱫᱚᱢ ᱠᱩ ᱦᱚᱸ ᱢᱮᱱᱟᱜ ᱠᱚᱣᱟ
ᱦᱮᱸ ᱜᱚᱢᱠᱮ ᱢᱮᱱᱟᱜ ᱠᱚᱣᱟ
ᱚᱱᱟᱜᱮ ᱜᱚᱢᱠᱮ ᱟᱹᱞᱤᱧ ᱫᱚ ᱛᱟᱦᱚᱞᱮ ᱥᱚᱢᱚᱭ ᱠᱟᱛᱮ ᱢᱤᱫ ᱫᱤᱱ ᱞᱤᱧ ᱪᱟᱞᱟᱜᱼᱟ ᱚᱱᱛᱮ
ᱦᱚᱭ ᱜᱚᱢᱠᱮ ᱦᱤᱡᱩᱜ ᱵᱤᱱ
ᱛᱟᱦ ᱱᱟᱯᱟᱭ ᱱᱟᱯᱟᱭ ᱟᱨ ᱛᱟᱦᱚᱞᱮ ᱚᱸᱰᱮᱱᱟᱜ ᱴᱤᱠᱤᱴ ᱫᱚ ᱴᱤᱠᱤᱴ ᱢᱮᱱᱟᱜᱼᱟ ᱥᱮ ᱤᱭᱟᱹ ᱛᱮᱜᱮ
ᱦᱳᱭ ᱜᱚᱝᱠᱮ ᱴᱤᱠᱤᱴ ᱢᱮᱱᱟᱜᱼᱟ ᱢᱤᱫᱼᱢᱤᱫ ᱦᱚᱲᱟᱜ ᱜᱮ ᱦᱟᱸᱜ ᱵᱤᱥ ᱴᱟᱠᱟ ᱠᱟᱛᱮᱫ
ᱛᱤᱱᱟᱹᱜ
ᱵᱤᱥ ᱴᱟᱠᱟ
ᱟᱪᱪᱷᱟ
ᱟᱹᱵᱤᱱ ᱫᱚᱵᱤᱱ ᱟᱹᱰᱤ ᱪᱟᱞᱟᱣ ᱵᱟᱲᱟ ᱟᱠᱟᱱ ᱜᱮᱭᱟ ᱚᱸᱰᱮ ᱫᱚ
ᱦᱚᱸ ᱜᱚᱢᱠᱮ ᱞᱟᱦᱟᱛᱮ ᱪᱟᱞᱟᱣ ᱵᱟᱲᱟ ᱦᱩᱭ ᱟᱠᱟᱱ ᱜᱮᱭᱟ
ᱟᱪᱪᱷᱟ ᱟᱨ ᱟᱫᱚ ᱚᱱᱠᱟᱱ ᱡᱟᱭᱜᱟ ᱫᱚ ᱵᱟᱹᱱᱩᱜᱼᱟ ᱡᱷᱟᱲᱜᱽᱨᱟᱢ ᱨᱮ ᱟᱨ
ᱟᱨ ᱚᱱᱠᱟᱱ ᱫᱚ ᱦᱟᱸᱻ ᱫᱚ ᱦᱟᱸᱜ ᱥᱮᱭᱨᱚᱠᱚᱢ ᱫᱚ ᱯᱟᱸ ᱵᱟᱸᱫᱽᱲᱟ ᱵᱟᱲ ᱦᱩᱭ ᱠᱟᱱᱟ ᱦᱟᱸᱜ
ᱦᱩᱸ
ᱚᱱᱟ ᱠᱚᱞᱤᱧ ᱵᱟᱰᱟᱭᱟ ᱡᱟᱦᱟᱸ ᱛᱤᱱᱟᱹᱜ ᱞᱤᱧ ᱵᱟᱰᱟᱭ ᱛᱟᱦᱮᱸ ᱞᱟᱹᱭᱟᱫ ᱵᱮᱤᱱᱟ ᱞᱤᱧᱝ
ᱟᱪᱷᱟ ᱟᱚᱝ ᱜᱚᱢᱠᱮ ᱚᱱᱠᱟᱱ ᱫᱟᱬᱟᱱ ᱡᱟᱭᱜᱟ ᱠᱚᱫᱚ ᱚᱠᱟ ᱠᱚᱨᱮᱵᱤᱱ ᱪᱟᱞᱟᱣ ᱵᱟᱲᱟ ᱟᱠᱟᱱᱟᱵ?
ᱪᱟᱞᱟᱣ ᱠᱟᱱᱟᱞᱤᱧ ᱯᱟᱴᱟᱵᱤᱸᱫᱤᱟᱹᱤᱧ ᱪᱟᱞᱟᱣ ᱠᱟᱱᱟ ᱵᱩᱨᱩ ᱵᱚᱸ ᱞᱤᱧ ᱪᱟᱞᱟᱣ ᱠᱟᱱᱟ ᱠᱩᱲᱤ ᱰᱩᱝᱨᱤ
ᱟᱨ ᱱᱤᱭᱟᱹ ᱫᱷᱟᱣ ᱡᱟᱦᱟᱸ ᱦᱩᱭᱱᱟ ᱵᱩᱨᱩ ᱵᱚᱸᱜᱟ ᱯᱩᱸᱰ ᱰᱩᱝᱨᱤ ᱦᱚᱸ ᱪᱟᱞᱟᱣ ᱞᱮᱱᱟ ᱵᱮᱱ ᱥᱮ ᱵᱟᱝ
ᱦᱚᱭ ᱜᱚᱢᱠᱮ ᱪᱟᱞᱟᱣ ᱣᱮᱱᱟᱞᱤᱧ
ᱚ ᱚᱠᱟᱞᱮᱠᱟ ᱤᱭᱟᱹ ᱦᱩᱭᱱᱟ ᱚᱞ ᱦᱚᱲᱠᱚ ᱚᱠᱟ ᱞᱮᱠᱟ
ᱦᱚᱲ ᱫᱚ ᱜᱚᱢᱠᱮ ᱟᱹᱰᱤ ᱟᱹᱰᱤ ᱜᱮ ᱦᱚᱲ ᱫᱚᱢᱮ
ᱦᱮᱸ ᱟᱨ ᱪᱮᱫ ᱠᱚᱜ ᱠᱤᱨᱤᱧ ᱨᱮᱱᱟᱜ ᱧᱟᱢᱚᱜ ᱠᱟᱱ ᱛᱟᱦᱮᱸ ᱚᱱᱠᱟ?
ᱩᱱᱠᱩ ᱡᱚᱛᱚ ᱢᱩᱡᱟᱹᱣ ᱮᱢ ᱫᱷᱩᱛᱤ ᱠᱷᱚᱱ ᱟᱨᱟᱢᱵᱚ ᱠᱟᱛᱮ ᱥᱟᱹᱲᱤ ᱠᱷᱟᱱ ᱟᱜᱼᱥᱟᱨ ᱠᱚ ᱛᱤᱨᱭᱟᱹ ᱠᱚ ᱟᱵᱚᱱᱟᱜ ᱥᱟᱱᱛᱟᱲ ᱥᱚᱢᱟᱡᱽ ᱨᱮᱭᱟᱜ ᱡᱟᱦᱟᱸ ᱛᱤᱱᱟᱹᱜ ᱡᱤᱱᱤᱥ ᱠᱚ ᱢᱮᱱᱟᱜᱼᱟ ᱱᱩᱛᱩᱱ ᱡᱤᱱᱤᱥ ᱠᱚ ᱧᱟᱢᱚᱜ ᱠᱟᱱ ᱛᱟᱦᱮᱸᱜᱼᱟ
ᱟᱪᱷᱟ
ᱟᱹᱰᱤ ᱟᱹᱰᱤ ᱟᱹᱰᱤ ᱟᱭᱢᱟ ᱟᱭᱢᱟ ᱦᱚᱲ ᱠᱚ ᱦᱮᱡ ᱮᱱᱟ
ᱟᱹᱰᱤ ᱠᱤᱪᱷᱩ ᱜᱮ ᱦᱩᱭᱩᱜ ᱠᱟᱱ ᱛᱟᱸᱦᱮᱫ ᱟᱨᱠᱤ
ᱟᱨ ᱡᱟᱦᱟᱸ ᱚᱸᱰᱮ ᱫᱚ ᱢᱟᱱᱮ ᱢᱤᱫ ᱫᱤᱱ ᱜᱮ ᱛᱚᱳᱭᱳᱜᱼᱟ
ᱜᱚᱢᱠᱮ ᱢᱤᱫ ᱢᱤᱫ ᱫᱤᱱ ᱫᱚ ᱢᱤᱫ ᱫᱤᱱ ᱫᱚ ᱵᱚᱸᱜᱟ ᱦᱩᱭᱩᱜᱼᱟ ᱟᱨ ᱛᱟᱨᱯᱚᱨᱮᱨ ᱫᱤᱱ ᱫᱚ ᱢᱤᱫ ᱫᱤᱱ ᱢᱮᱞᱟ
ᱟᱪᱷᱟᱭᱟ ᱛᱟᱦᱚᱞᱮ ᱦᱚᱲ ᱫᱚ ᱚᱠᱟ ᱦᱤᱞᱚᱜ ᱵᱮᱥᱤ ᱠᱚ ᱪᱟᱞᱟᱜ?
ᱦᱚᱲ ᱫᱚ ᱜᱚᱢᱠᱮ ᱟᱹᱞᱤᱧ ᱢᱟ ᱫᱤᱛᱤᱭᱚ ᱫᱤᱱ ᱦᱤᱞᱳᱜ ᱞᱤᱧ ᱪᱟᱞᱟᱣᱱᱟ ᱢᱟᱱᱮ ᱡᱮ ᱦᱤᱞᱚᱜ ᱛᱟᱥᱰᱤ ᱦᱟᱸᱜ ᱵᱚᱸᱜᱟ ᱫᱤᱱ ᱦᱤᱞᱳᱜ ᱫᱚ ᱵᱟᱹᱞᱤᱧ ᱪᱟᱞᱟᱣ ᱠᱟᱱᱟ
ᱟᱪᱪᱷᱟ ᱟᱪᱪᱷᱟ
ᱩᱱᱦᱜ ᱫᱚᱢᱮᱜᱮ ᱵᱮᱵᱚᱦᱟᱨᱚᱜᱼᱟ ᱟᱫᱚ ᱯᱨᱚᱛᱷᱚᱢ ᱫᱤᱱ ᱫᱚ ᱚᱠᱟᱞᱮ ᱞᱮᱠᱟ ᱠᱚ ᱵᱚᱞᱚᱱᱟ ᱦᱟᱸᱜ ᱚᱱᱟ ᱫᱚ ᱵᱟᱞᱤᱧ ᱵᱟᱲᱟᱭᱟ ᱡᱮᱦᱤᱞᱳᱜ ᱯᱩᱡᱟᱹ ᱛᱟᱦᱮᱱᱟᱦᱟᱜ
ᱦ
ᱦᱳᱭ ᱜᱚᱢᱠᱮ ᱦᱚᱲ ᱫᱚ ᱜᱚᱢᱠᱮ ᱦᱚᱲ ᱠᱟᱱ ᱜᱮᱭᱟ ᱠᱚ ᱦᱟᱸᱜ ᱵᱷᱟᱜᱮ ᱜᱮ ᱦᱚᱲ ᱠᱟᱱᱟ
ᱚᱱᱠᱟ ᱫᱚ ᱡᱷᱟᱲᱜᱨᱟᱢ ᱠᱷᱚᱱᱟᱜ ᱫᱚ ᱛᱤᱱᱟᱹᱜ ᱥᱟᱺᱜᱤᱧ ᱦᱩᱭᱩᱜᱼᱟ ᱟᱯᱮ ᱚᱸᱰᱮ ᱠᱷᱚᱱᱟᱜ ᱫᱚ
ᱜᱚᱢᱠᱮ ᱵᱮᱥ ᱥᱟᱺᱜᱤᱧ ᱫᱚ ᱵᱟᱝ ᱦᱩᱭᱩᱜᱼᱟ ᱟᱨᱠᱤ ᱵᱤᱥ ᱵᱤᱥ ᱠᱤᱞᱳᱢᱤᱴᱟᱨ ᱜᱟᱱ
ᱟᱪᱪᱷᱟ ᱟᱪᱪᱷᱟ
ᱛᱟᱨᱯᱚᱨᱮ ᱟᱵᱚᱱᱟᱜ ᱟᱨ ᱟᱨ ᱟᱨ ᱚᱠᱟ ᱠᱚᱨᱮᱵᱤᱱ ᱪᱟᱞᱟᱣ ᱠᱟᱱᱟ ᱚᱱᱠᱟ ᱦᱮᱸ
ᱟᱨ ᱯᱟᱴᱟᱵᱤᱸᱫᱟᱹ
ᱯᱟᱴᱟᱵᱤᱸᱫᱟᱹ ᱵᱟᱝ ᱯᱟᱴᱟᱵᱤᱸᱫᱟᱹ ᱫᱚ ᱮᱸ ᱚᱠᱟ ᱥᱚᱢᱚᱭ ᱦᱩᱭᱩᱜ ᱜᱮᱭᱟ ᱞᱟᱹᱭ ᱵᱤᱱ ᱥᱮ
ᱟᱪᱷᱟ ᱜᱚᱝᱠᱮ ᱚᱱᱰᱮ ᱦᱩᱭᱩᱜ ᱜᱮᱭᱟ ᱚᱱᱟ ᱤᱭᱟᱹ ᱥᱚᱢᱚᱭ ᱦᱟᱸᱜ
ᱚᱱᱟ ᱫᱚ ᱫᱩᱨᱜᱟᱹ ᱯᱩᱡᱟᱹ ᱯᱚᱨ ᱯᱚᱨ ᱵᱟᱝ
ᱦᱚᱭ ᱜᱚᱢᱠᱮ
ᱚᱸᱰᱮ ᱫᱚ ᱯᱷᱚᱱ ᱛᱟᱦᱚᱞᱮ
ᱜᱚᱝᱠᱮ ᱨᱩᱯᱪᱟᱸᱫᱽ ᱦᱟᱸᱥᱫᱟ ᱵᱮᱱ ᱧᱮᱞ ᱟᱠᱟᱫᱮᱭᱟ ᱛᱚ
ᱚᱠᱚᱭᱮᱵᱤᱱ ᱞᱟᱹᱭᱮᱫᱟ
ᱨᱩᱯᱪᱟᱸᱫᱽ ᱦᱟᱸᱥᱫᱟ ᱡᱟᱦᱟᱸ ᱟᱵᱚᱱᱤᱡ ᱥᱟᱱᱛᱟᱲ ᱤᱭᱟᱹ ᱢᱤᱫᱴᱮᱱ ᱜᱩᱨᱩ ᱜᱚᱢᱠᱮ ᱠᱟᱱᱟᱭ ᱦᱟᱸᱜ -ᱚᱱᱚ-ᱚᱱᱚ ᱚᱱᱚᱞᱤᱭᱟᱹ ᱢᱮᱱᱛᱮ ᱯᱮ ᱴᱷᱤᱠᱟᱹᱭᱟ
ᱚ ᱦᱮᱸᱦᱮᱸ ᱦᱮᱸ
-ᱚᱱᱮ ᱚᱱᱮ ᱜᱚ- ᱞᱤ ᱟᱹᱞᱤᱧ ᱪᱟᱞᱟᱣ ᱞᱮᱱ ᱫᱚᱞᱤᱧ ᱚᱱᱮ ᱠᱩᱲᱤ ᱰᱩᱝᱨᱤ
ᱦᱩᱸ
ᱚᱸᱰᱮ ᱯᱷᱟᱥ ᱴᱟᱭᱤᱢ ᱞᱤᱧ ᱧᱮᱞ ᱠᱮᱫᱮᱭᱟ ᱟᱨᱠᱤ ᱵᱷᱟᱜᱤ ᱞᱤᱧ ᱵᱩᱡᱷᱟᱹᱣ ᱠᱮᱫᱼᱟ
ᱦᱮᱸ ᱜᱚᱝᱠᱮ ᱩᱱᱤ ᱫᱚ ᱚᱠᱟ ᱨᱤᱱᱤᱡ ᱠᱟᱱᱟᱭ
ᱜᱚᱢᱠᱮ ᱚᱱᱟ ᱢᱟᱛᱚ ᱵᱟᱹᱞᱤᱧ ᱵᱟᱲᱟᱭᱟ ᱦᱟᱸᱜ ᱟᱫᱚ ᱚᱸᱰᱮᱜᱮ ᱞᱟᱭᱞᱟᱠᱪᱟᱨ ᱠᱟᱛᱮᱜ ᱞᱟᱹᱭ ᱠᱮᱜᱟᱭ ᱡᱮ ᱤᱧ ᱱᱩᱭ ᱠᱟᱹᱱᱟᱧ ᱱᱚᱝᱠᱟ ᱷᱚ ᱞᱟᱹᱭ ᱮᱫᱟ ᱡᱮ ᱱᱩᱭ ᱦᱤᱡᱩᱜ ᱠᱟᱱᱟᱭ ᱛᱚ ᱦᱟᱸᱜ
ᱦᱮᱸ
ᱫ ᱠᱟᱹᱴᱤᱡ ᱧᱮᱞ ᱧᱮᱞ ᱠᱮᱫᱮᱭᱟ ᱟᱞᱤᱧ ᱟᱹᱰᱤ ᱫᱤᱱ ᱴᱷᱤᱠᱟᱹ ᱠᱮᱫᱮᱭᱟᱞᱤᱧ ᱦᱚᱲ ᱠᱟᱱᱟᱭ ᱢᱮᱱᱛᱮ
ᱟᱹᱰᱤ ᱵᱮᱥ ᱜᱚᱢᱠᱮ ᱯᱟᱴᱟᱵᱤᱱᱫᱟᱹ ᱡᱟᱦᱟᱸ ᱵᱤᱱ ᱞᱟᱹᱭᱟ ᱚᱱᱟ ᱫᱚ ᱚᱸᱰᱮ ᱫᱚ ᱪᱮᱫ ᱪᱚᱸ ᱚᱱᱠᱟᱱ ᱡᱤᱱᱤᱥ ᱧᱟᱢ ᱧᱟᱢᱚᱜᱼᱟ
ᱧᱟᱢᱚᱜᱼᱟ ᱜᱚᱢᱠᱮ ᱟᱵᱚᱱᱟᱜ ᱥᱟᱱᱛᱟᱲ ᱥᱚᱢᱚᱭ ᱡᱟᱦᱟᱸ ᱛᱤᱱᱟᱹᱜ ᱢᱮᱱᱟᱜᱼᱟ ᱨᱩ ᱮᱱᱮᱡ ᱥᱮᱨᱮᱧ ᱡᱟᱦᱟᱸ ᱨᱩ ᱥᱟᱰᱮ ᱞᱟᱹᱜᱤᱫ ᱛᱮ
ᱦᱮᱸ
ᱢᱚᱛᱚᱢ ᱡᱤᱱᱤᱥ ᱜᱮ ᱧᱟᱢᱚᱜᱼᱟ ᱥᱩᱠᱨᱤ ᱡᱤᱞ ᱦᱚᱸ ᱧᱟᱢᱚᱜᱼᱟ ᱜᱚᱢᱠᱮ ᱟᱨ ᱛᱤᱨᱭᱟᱹ ᱨᱟᱦᱟ ᱡᱟᱦᱟᱸᱜ ᱥᱟᱭᱟ ᱥᱟᱹᱲᱤ ᱠᱚ ᱟᱨᱟᱢᱵᱷᱚ ᱠᱟᱛᱮᱫ ᱦᱚᱨᱚᱜ ᱡᱤᱱᱤᱥ ᱡᱟᱦᱟᱸ ᱛᱤᱱᱟᱹᱜ ᱦᱚᱨᱚᱜ ᱵᱟᱸᱫᱮ ᱡᱤᱱᱤᱥ ᱡᱟᱦᱟᱸ ᱛᱱᱟᱹᱜ ᱢᱮᱱᱟᱜᱼᱟ ᱡᱚᱛᱚ ᱠᱤᱪᱷᱩ
ᱟᱥ ᱟᱥ ᱥᱩᱠᱨᱤ ᱡᱤᱞ ᱯᱤᱴᱷᱟᱹ ᱮᱢᱚᱜᱼᱟ ᱦᱮᱸᱥᱮ
ᱦᱮᱸ ᱜᱚᱢᱠᱮ ᱥᱩᱠᱨᱤ ᱡᱤᱞ ᱯᱤᱴᱷᱟᱹ ᱧᱟᱢᱚᱜᱼᱟ ᱟᱨ ᱡᱟᱦᱟᱸ ᱦᱚᱴᱩ ᱠᱷᱩᱞᱟᱹᱣ ᱟᱠᱟᱫ ᱫᱟᱠᱟ ᱠᱚᱦᱚᱸ ᱡᱚᱛᱚ ᱠᱤᱪᱷᱩ ᱧᱟᱢᱚᱜᱼᱟ ᱚᱱᱟ ᱚᱥ ᱪᱟᱞᱟᱣ ᱞᱮᱠᱷᱟᱱ ᱫᱚ ᱩᱱᱟᱜ ᱚᱥᱩᱵᱤᱫᱷᱟ ᱫᱚ ᱵᱟᱭ ᱦᱩᱭᱩᱜᱼᱟ ᱡᱚᱢ ᱧᱩ ᱨᱮᱭᱟᱜ ᱫᱚ
ᱟᱪᱪᱷᱟ ᱛᱟᱦᱚᱞᱮ ᱜᱚᱢᱠᱮ ᱚᱸᱰᱮ ᱫᱚ ᱟᱹᱰᱤ ᱢᱟᱨᱟᱝ ᱛᱮ ᱯᱟᱛᱟ ᱦᱩᱭᱩᱜᱼᱟ ᱦᱮᱸᱥᱮ
ᱦᱮᱸ ᱜᱚᱢᱠᱮ ᱟᱹᱰᱤ ᱢᱟᱨᱟᱝ ᱛᱮ ᱢᱤᱫ ᱫᱷᱟᱣ ᱟᱫ ᱢᱟᱜ ᱞᱮᱠᱷᱟᱱ ᱫᱚ ᱜᱚᱝᱠᱮ ᱚᱲᱟᱜ ᱦᱚᱲ ᱥᱟᱶᱫᱚ ᱧᱟᱯᱟᱢ ᱫᱚ ᱵᱟᱹᱧ ᱧᱟᱯᱟᱢ ᱫᱟᱲᱮᱭᱟᱜᱼᱟ᱾
ᱢᱟᱱᱮ ᱟᱹᱰᱤ ᱢᱟᱱᱮ ᱦᱚᱲ ᱫᱚ ᱯᱩᱨᱟᱹ ᱰᱳᱢᱮᱞ ᱰᱳᱢᱮᱞ ᱵᱟᱝ
ᱦᱮᱸ ᱜᱚᱝᱠᱮ ᱫᱚᱢᱟᱞ ᱫᱚᱢᱟᱞ
ᱛᱟᱦᱮ ᱜᱚᱢᱠᱮ ᱚᱸᱰᱮ ᱫᱚ ᱟᱵᱚᱱᱟᱜ ᱡᱟᱦᱟᱸ ᱯᱟᱹᱧᱪᱤ ᱫᱷᱩᱛᱤ ᱯᱟᱹᱧᱪᱤ ᱜᱮᱫᱟᱜ ᱠᱚ ᱚᱱᱟ ᱠᱚᱫᱚ ᱧᱟᱢᱚᱜᱼᱟ ᱮᱵᱮᱞᱮᱵᱮᱞ᱾
ᱮᱵᱮᱞ ᱮᱵᱮᱞ ᱜᱚᱢᱠᱮ ᱡᱟᱦᱟᱸ ᱩᱯᱟᱹᱞ ᱵᱟᱦᱟ ᱡᱟᱦᱟᱸ ᱢᱤᱫᱴᱟᱝ ᱧᱮᱞ ᱠᱟᱜ ᱜᱮᱭᱟ ᱵᱤᱱ ᱥᱮ ᱩᱯᱩᱞ ᱵᱟᱦᱟ ᱢᱤᱫᱴᱟᱝ ᱚᱱᱮ ᱚᱸᱰᱮ ᱚᱱᱟ ᱤᱭᱟᱹ ᱠᱷᱚ ᱠᱚ ᱟᱹᱜᱩᱭᱟᱠᱚ ᱜᱚᱢᱠᱮ ᱱᱚᱸᱰᱮ
ᱟᱪᱪᱷᱟ ᱟᱪᱪᱷᱟ ᱚᱱᱮ ᱯᱟᱴᱟ ᱵᱤᱫᱟᱹ ᱨᱮ
ᱦᱳᱭ ᱜᱚᱝᱠᱮ ᱥᱮ ᱱᱚᱯᱩᱞ ᱵᱷᱟᱭ ᱤᱱᱰᱟᱥᱴᱨᱤ ᱪᱮ ᱚᱠᱟᱨᱮ ᱢᱮᱱᱟᱜ ᱟ ᱵᱟᱨᱤᱯᱟᱫᱟ ᱥᱮ ᱚᱠᱟᱨᱮ ᱢᱮᱱᱟᱜ ᱫᱚ ᱢᱤᱫᱴᱮᱱ ᱦᱟᱜ
ᱦᱮᱸ ᱦᱮᱸ ᱟᱸᱡᱚᱢ ᱠᱟᱫᱟᱞᱤᱧ
ᱟᱹᱜᱩᱭ ᱟᱠᱚ ᱜᱚᱢᱠᱮ
ᱢᱟᱱᱮ ᱟᱹᱰᱤ ᱜᱮᱥᱮᱞᱚᱜᱼᱟ ᱦᱮᱸ ᱥᱮ
ᱟᱨ ᱜᱚᱢᱠᱮ
ᱜᱚᱢᱠᱮ ᱯᱟᱴᱟᱵᱤᱫᱟᱹ ᱨᱮᱫᱚ ᱚᱱᱠᱟ ᱫᱚ ᱟᱹᱞᱩ ᱦᱩᱭᱩᱜᱼᱟ ᱯᱟᱸᱪ ᱫᱤᱱ ᱚᱸᱰᱮ
ᱪᱮᱫ ᱜᱚᱢᱠᱮ ᱞᱟᱹᱭᱵᱮᱱ ᱠᱟᱹᱴᱤᱡ
ᱞᱟᱹᱭ ᱫᱟᱞᱤᱧ ᱯᱟᱴᱟᱵᱤᱫᱟᱹ ᱨᱮᱱᱟᱜ ᱡᱟᱦᱟᱸ ᱵᱚᱸᱜᱟ ᱵᱚᱸᱜᱟ ᱤᱭᱟᱹᱴᱟᱜ ᱚᱱᱟᱫᱚ ᱚᱠᱟ ᱦᱤᱞᱳᱜ ᱦᱩᱭᱩᱜᱼᱟ ᱚᱠᱟ ᱯᱟᱥ ᱫᱤᱱ ᱜᱮ
ᱮᱻ ᱟᱹᱞᱤᱧ ᱵᱚᱸᱜᱟ ᱦᱤᱞᱳᱜ ᱵᱚᱞᱛᱮ ᱫᱚ ᱯᱩᱱ ᱫᱤᱱ ᱦᱩᱭᱩᱜᱼᱟ᱾ ᱟᱨᱠᱤ ᱜᱚᱢᱠᱮ ᱞᱟᱹᱭᱟᱠᱚ
ᱦᱩᱸ
ᱟᱫᱚ ᱦᱟᱸᱜ ᱤᱧᱟᱹᱜ ᱞᱟᱹᱭ ᱫᱚ ᱢᱚᱱᱮ ᱦᱟᱸᱜ ᱟᱞᱤᱧ ᱢᱟ ᱯᱳᱭᱞᱳ ᱫᱤᱱ ᱢᱚᱱᱮ ᱦᱟᱜ ᱟᱹᱞᱤᱧ ᱢᱟ ᱯᱩᱤᱞᱩ ᱫᱤᱱ ᱵᱟᱞᱤᱧ ᱪᱟᱞᱟᱣ ᱠᱟᱱᱟ ᱯᱟᱭᱞᱟ ᱫᱤᱱ ᱯᱳᱭᱞᱳ ᱫᱤᱱ ᱜᱮ ᱢᱚᱱᱮ ᱦᱟᱜ ᱵᱚᱸᱜᱟ ᱢᱟᱦᱟ ᱦᱩᱭᱩᱜᱼᱟ ᱦᱟᱸᱜ
ᱟᱪᱪᱷᱟ
ᱛᱟᱯᱚᱨᱮ ᱞᱟᱥ ᱞᱟᱥ ᱫᱤᱱ ᱫᱚ ᱡᱟᱛᱨᱟ ᱡᱟᱛᱨᱟ ᱠᱚ ᱢᱮᱱᱟᱜᱼᱟᱱᱮᱡ ᱤᱭᱟᱹ ᱚᱱᱟ ᱯᱚᱨᱚᱵᱽ ᱮᱱᱮᱡ ᱠᱚ ᱢᱮᱱᱟᱜᱼᱟ᱾
ᱟᱪᱪᱷᱟ ᱟᱪᱪᱷᱟ ᱛᱚ ᱜᱚᱝᱠᱮ ᱡᱟᱛᱨᱟ ᱫᱚ